ᱦᱮᱞᱳ᱾
ᱦᱮᱸ ᱵᱚᱭᱦᱟ ᱡᱚᱦᱟᱨ ᱜᱮ᱾
ᱡᱚᱦᱟᱨ ᱜᱮ ᱵᱚᱭᱦᱟ ᱟᱸᱡᱚᱢᱚᱜ ᱠᱟᱱᱟ ᱛᱟᱦᱚᱞᱮ ᱨᱚᱲ ᱠᱚ?
ᱦᱳᱭ ᱦᱳᱭ ᱟᱸᱡᱚᱢᱚᱜ ᱠᱟᱱᱟ
ᱮᱠᱫᱚᱢ ᱟᱸᱡᱚᱢᱚᱜ ᱠᱟᱱᱟ ᱟᱨ ᱛᱟᱦᱚᱞᱮ ᱦᱳᱭ ᱟᱨ ᱪᱮᱫ ᱞᱮᱠᱟ ᱟᱹᱵᱤᱱᱟᱜ ᱠᱷᱳᱡᱽ ᱠᱷᱚᱵᱚᱨ ᱜᱮ ᱵᱟᱹᱱᱩᱜ ᱫᱚ ᱚᱠᱟ ᱥᱮᱫ ᱨᱮ ᱢᱮᱱᱟᱜ ᱵᱤᱱᱟ?
ᱟᱫᱚ ᱦᱚᱸᱜ-ᱚᱭ ᱛᱚ ᱮᱠᱷᱚᱱ ᱫᱚ ᱵᱩᱡᱮᱜ ᱜᱮᱭᱟᱵᱤᱱ ᱪᱟᱥ ᱠᱟᱹᱢᱤ ᱨᱮ ᱵᱮᱥᱛᱚ᱾
ᱟᱪᱪᱷᱟ ᱟᱪᱪᱷᱟ ᱪᱟᱥ ᱠᱟᱹᱢᱤᱭᱟᱹ
ᱚᱠᱛᱚ ᱠᱚᱦᱚᱸ ᱵᱟᱝ ᱧᱟᱢᱚᱜ ᱠᱟᱱᱟ ᱛᱟᱞᱦᱮ ᱠᱷᱟᱱ ᱫᱚ ᱟᱫᱚ ᱠᱚᱞ ᱠᱚᱞ ᱠᱚᱢᱟ ᱞᱤᱧ ᱧᱮᱞᱮᱫ ᱜᱮᱭᱟ ᱡᱮ ᱠᱚᱞ ᱫᱟᱵᱮᱱ ᱟᱫᱚ ᱚᱱᱠᱟ ᱞᱮᱠᱟ ᱢᱟᱱᱮ ᱵᱟᱝ ᱧᱟᱢᱚᱜ ᱠᱟᱱᱟ ᱛᱟᱞᱦᱮ ᱠᱷᱟᱱ ᱫᱚ ᱠᱚᱞ ᱠᱚᱨᱮᱱᱟᱜ ᱨᱮᱥᱤᱵ ᱨᱮᱱᱟᱜ ᱚᱠᱛᱚ ᱦᱚᱸ ᱵᱟᱝ ᱧᱟᱢᱚᱜ ᱠᱟᱱᱟ ᱾
ᱟᱪᱪᱷᱟ ᱟᱪᱪᱷᱟ ᱟᱪᱪᱷᱟ ᱾
ᱦᱳᱭ᱾
ᱟᱹᱰᱤ ᱛᱟᱞᱦᱮ ᱵᱤᱱ ᱪᱷᱩᱴᱟᱹᱣ ᱠᱟᱱᱟ ᱪᱟᱥ ᱵᱚᱨᱟᱵᱟᱹᱨᱤ ᱵᱟᱝ?
ᱦᱳᱭ ᱦᱳᱭ ᱡᱮᱢᱚᱱ ᱥᱮᱛᱟᱜ ᱨᱮ ᱩᱸᱰᱩᱠᱚᱜ ᱦᱩᱭᱩᱜ ᱠᱟᱱᱟ ᱟᱨᱚ ᱦᱚᱜᱼᱚᱭ ᱟᱹᱭᱩᱵ ᱵᱚᱞᱚᱱ ᱦᱩᱭᱩᱜ ᱠᱟᱱᱟ ᱛᱟᱦᱚᱞᱮ ᱚᱱᱠᱟ ᱞᱮᱠᱟ ᱚᱠᱛᱚ ᱠᱚ ᱵᱟᱝ ᱧᱟᱢᱚᱜ ᱠᱟᱱᱟ ᱾
ᱟᱪᱪᱷᱟ ᱟᱪᱪᱷᱟ ᱟᱹᱰᱤ ᱟᱹᱰᱤ ᱛᱟᱦᱚᱞᱮ ᱵᱤᱱ ᱠᱟᱹᱢᱤᱭᱮᱜ-ᱟ ᱟᱹᱰᱤ ᱱᱟᱯᱟᱭ ᱠᱟᱛᱷᱟ ᱠᱟᱹᱢᱤ ᱫᱚᱨ ᱠᱟᱨ ᱚᱲᱟᱜ ᱚᱲᱟᱜ ᱠᱟᱹᱢᱤ ᱠᱟᱱ ᱫᱚ ᱚᱱᱟᱢᱟ᱾ ᱚᱲᱟᱜ ᱠᱟᱹᱢᱤ ᱫᱚ ᱱᱤᱦᱟᱹᱛᱤ ᱠᱟᱹᱢᱤ ᱫᱚᱨᱠᱟᱨ ᱾
ᱮᱠᱟᱞ ᱮᱠᱟᱞ ᱟᱨ ᱦᱳᱭ ᱚᱱᱟ ᱠᱷᱟᱹᱛᱤᱨ ᱛᱮ ᱢᱟᱱᱮ ᱪᱟᱥ ᱠᱟᱹᱢᱤ ᱦᱚᱸ ᱫᱚᱨᱠᱟᱨ ᱜᱮᱭᱟ ᱛᱚ ᱟᱫᱚ ᱚᱱᱟ ᱠᱷᱟᱹᱛᱤᱨ ᱛᱮ ᱚᱱᱛᱮ ᱜᱮ ᱮᱠᱷᱚᱱ ᱫᱚ ᱮᱠᱞᱟ ᱦᱚᱲ ᱛᱚ ᱛᱟᱦᱚᱞᱮ ᱠᱷᱟᱱ ᱫᱚ ᱚᱱᱛᱮ ᱜᱮ
ᱦᱮᱸ ᱦᱮᱸ ᱦᱮᱸ ᱾
ᱦᱳᱭ ᱦᱳᱭ ᱾
ᱮᱠᱞᱟ ᱦᱚᱲ ᱠᱟᱹᱴᱤᱡ ᱪᱟᱯ ᱢᱮᱱᱟᱜ ᱠᱟᱫᱟ ᱾
ᱟᱫᱚ ᱚᱱᱠᱟ ᱠᱟᱹᱢᱤ ᱞᱟᱹᱜᱤᱫ ᱦᱚᱲ ᱠᱚᱦᱚᱸ ᱵᱟᱠᱚ ᱧᱟᱢᱚᱜ ᱠᱟᱱᱟ ᱛᱚ ᱛᱟᱦᱚᱞᱮ ᱠᱷᱟᱡᱽ ᱫᱚ ᱱᱤᱡᱮ ᱛᱮᱜᱮ ᱡᱚᱛᱚ ᱠᱟᱹᱢᱤ ᱠᱚᱨᱟᱣ ᱦᱩᱭᱩᱜ ᱠᱟᱱᱟ ᱾
ᱟᱪᱪᱷᱟ ᱾
ᱦᱳᱭ ᱡᱚᱛᱚ ᱦᱚᱲ ᱮᱠᱷᱚᱱ ᱫᱚ ᱢᱟᱱᱮ ᱱᱤᱡᱮ ᱱᱤᱡᱮᱭᱟᱜ ᱠᱚ ᱠᱟᱹᱢᱤᱭᱮᱜ-ᱟ ᱛᱟᱦᱞᱮ ᱚᱱᱠᱟ ᱞᱮᱠᱟ ᱦᱳᱭ ᱢᱟᱱᱮ ᱦᱚᱲ ᱠᱚᱦᱚᱸ ᱵᱟᱠᱚ ᱧᱟᱢᱚᱜ ᱠᱟᱱᱟ ᱾
ᱮᱠᱫᱚᱢ ᱮᱠᱫᱚᱢ ᱮᱠᱫᱚ
ᱦᱳᱭ ᱛᱟᱦᱚᱞᱮ ᱠᱷᱟᱱ ᱫᱚ ᱢᱟᱱᱮ ᱡᱟᱦᱟᱸᱭ ᱜᱮ
ᱮᱠᱞᱟ ᱛᱮ ᱛᱤᱱᱟᱹᱜ ᱵᱤᱱ ᱠᱚᱨᱟᱣᱟ ᱟᱨ ᱚᱲᱟᱜ ᱦᱚᱲ ᱚᱱᱠᱟ ᱜᱚᱲᱚ ᱚᱲᱟᱜ ᱦᱚᱲ ᱢᱟᱱ ᱚᱱᱠᱟ ᱢᱮᱱᱟᱜ ᱟᱠᱟᱫ ᱠᱚᱣᱟ ᱥᱮ ᱟᱵᱤᱱ ᱮᱠᱞᱟ ᱛᱮᱵᱤᱱ ᱠᱚᱨᱟᱣ-ᱟ
ᱵᱟᱝ ᱚᱲᱟᱜ ᱦᱚᱲ ᱫᱚ ᱢᱤᱱᱟᱜ ᱠᱤᱱᱟᱹ ᱟᱭᱳ ᱵᱟᱵᱟ ᱫᱟᱜ ᱫᱚ ᱩᱱᱠᱤᱱ ᱦᱚᱸ ᱜᱚᱲ ᱟᱠᱤᱱ ᱦᱩᱭᱩᱜ ᱠᱟᱱᱟ ᱮᱠᱞᱟ ᱛᱮ ᱟᱨ
ᱯᱮ ᱦᱚᱲ ᱛᱮ ᱛᱤᱱᱟᱹᱜ?
ᱮᱠᱟᱞ ᱮᱠᱟᱞ ᱟᱨ ᱢᱟᱱᱮ ᱡᱷᱚᱛᱚ ᱦᱚᱲ ᱫᱚ ᱤᱭᱟᱹ ᱫᱚ ᱵᱟᱝ ᱜᱟᱱᱚᱜ ᱠᱟᱱᱟ ᱡᱮᱢᱚᱱ ᱵᱟᱨ ᱦᱚᱲ ᱫᱚ ᱥᱟᱨᱟᱫᱤᱱ ᱛᱟᱦᱮᱸᱱ ᱦᱩᱭᱩᱜ ᱠᱟᱱ ᱠᱷᱟᱱ ᱢᱤᱫ ᱦᱚᱲ ᱫᱚ ᱚᱲᱟᱜ ᱠᱚᱦᱚᱸ ᱧᱮᱞ ᱦᱩᱭᱩᱜ ᱠᱟᱱᱟ ᱾
ᱦᱮᱸ ᱦᱮᱸ ᱾
ᱮᱠᱟᱞ ᱮᱠᱟᱞ ᱾
ᱛᱚᱻ ᱱᱟᱛᱮ ᱤᱭᱟᱹ ᱠᱚᱨᱮ ᱵᱟᱵᱮᱱ ᱯᱟᱱᱛᱮ ᱵᱟᱲᱟᱭᱮᱜ-ᱟ ᱠᱟᱹᱴᱤᱡ? ᱦᱟᱱᱛᱮ ᱱᱟᱛᱮ ᱠᱷᱚᱡᱽ ᱠᱷᱚᱵᱚᱨ ᱠᱚ ᱠᱟᱹᱴᱤᱡ ᱤᱭᱟᱹ ᱛᱮ ᱤᱭᱟᱹ ᱠᱟᱛᱮ
ᱟᱫᱚ ᱢᱟᱱᱮ ᱠᱷᱚ ᱦᱳᱭ ᱦᱳᱭ ᱢᱟᱱᱮ ᱠᱷᱚᱵᱚᱨ ᱠᱚᱫᱚ ᱦᱟᱛᱟᱣ ᱦᱩᱭᱩᱜ ᱠᱟᱱ ᱜᱮᱭᱟ ᱢᱮᱱᱠᱷᱟᱱ ᱟᱫᱚ ᱚᱱᱠᱟ ᱦᱚᱲ ᱠᱚ ᱵᱟᱠᱚ ᱧᱟᱢᱚᱜ ᱠᱟᱱᱟ ᱛᱚ ᱾ ᱡᱚᱛᱚ ᱦᱚᱲ ᱠᱚ ᱞᱟᱹᱭᱮᱜ-ᱟ ᱟᱞᱮᱭᱟᱜ ᱜᱮ ᱦᱮᱱᱟᱜ ᱜᱮᱭᱟ ᱛᱟᱦᱚᱞᱮ ᱚᱱᱠᱟ ᱦᱚᱲ ᱜᱮ ᱵᱟᱠᱚ ᱧᱟᱢᱚᱜ ᱠᱟᱱᱟ ᱾ ᱚᱠᱚᱭ ᱜᱮ ᱵᱟᱠᱚ ᱫᱷᱩᱨᱟᱹᱣ ᱞᱟᱹᱜᱤᱫᱚᱜ ᱠᱟᱱᱟ ᱾
ᱦᱮᱸ ᱦᱮᱸ ᱾
ᱮᱠᱟᱞ ᱮᱠᱟᱞ ᱦᱳᱭ ᱾
ᱟᱹᱰᱤ ᱱᱟᱯᱟᱭ ᱟᱹᱰᱤ ᱱᱟᱯᱟᱭ ᱾ ᱟᱨ ᱚᱱᱠᱟ ᱡᱚᱢ ᱠᱚᱫᱚ ᱡᱚᱢ ᱠᱮᱫᱟ ᱯᱮ?
ᱡᱚᱢ ᱠᱚᱫᱚ ᱦᱚᱜ-ᱚᱭ ᱦᱳᱭ ᱠᱟᱱᱟ ᱡᱚᱢ ᱟᱫᱚ ᱡᱚᱢ ᱠᱟᱛᱮᱜ ᱜᱮ ᱦᱚᱜ-ᱚᱭ ᱫᱩᱲᱩᱵ ᱦᱩᱭ ᱟᱠᱟᱱᱟ ᱱᱟᱥᱮᱱᱟᱜ ᱾
ᱦᱮᱸ ᱦᱮᱸ᱾
ᱮᱠᱟᱞ ᱟᱫᱚ ᱟᱢᱟᱜ ᱠᱚᱞ ᱢᱮᱱᱫᱟᱹᱧ ᱱᱟᱥᱮᱱᱟᱜ ᱛᱟᱦᱚᱞᱮ ᱠᱟᱛᱷᱟ ᱦᱩᱭ ᱞᱮᱱ ᱜᱮ?
ᱟᱪᱪᱷᱟ ᱟᱪᱪᱷᱟ ᱟᱪᱪᱷᱟ᱾
ᱟᱫᱚ ᱱᱮᱥ ᱫᱚ ᱪᱟᱥ ᱠᱚᱫᱚ ᱯᱩᱨᱟᱹ ᱤᱭᱟᱹ ᱜᱮ ᱦᱩᱭᱩ ᱟᱠᱟᱱᱟ ᱰᱷᱟᱞᱮ ᱜᱮ᱾
ᱦᱳᱭ ᱦᱳᱭ ᱮᱠᱟᱞ ᱢᱟᱱᱮ ᱵᱷᱟᱜᱤ ᱜᱮ ᱦᱩᱭ ᱠᱟᱱᱟ ᱦᱳᱭ᱾
ᱟᱪᱪᱷᱟ᱾ ᱵᱟᱹᱫᱽ ᱠᱚ ᱛᱤᱱᱟᱹᱜ, ᱛᱤᱱᱟᱹᱜ ᱴᱤ ᱵᱟᱹᱫᱽ ᱵᱤᱱ ᱪᱟᱥᱮᱫ?
ᱦᱳᱭ᱾ ᱨᱚᱦᱚᱭ ᱫᱚ ᱦᱩᱭᱳ ᱠᱟᱱ ᱜᱮᱭᱟ ᱟᱫᱚ ᱟᱨ ᱠᱤᱪᱷᱩ ᱜᱟᱱ ᱵᱟᱹᱫᱽ ᱵᱟᱹᱠᱤ ᱢᱮᱱᱟᱜᱼᱟ ᱟᱫᱚ ᱚᱱᱟ ᱠᱚᱫᱚ ᱢᱟᱱᱮ ᱤᱭᱟᱹ ᱠᱚ ᱡᱟᱦᱟᱸ ᱛᱚᱞᱟ ᱜᱤᱲᱤ ᱦᱩᱭ ᱞᱮᱱᱟ ᱚᱱᱟ ᱠᱚ ᱢᱟᱱᱮ ᱡᱷᱚ ᱛᱚ ᱟᱹᱣᱨᱤ ᱢᱟᱨᱟᱝᱚᱜᱼᱟ ᱢᱟᱱᱮ ᱚᱱᱟ ᱫᱚ ᱱᱟᱥᱮᱱᱟᱜ ᱫᱮᱨᱤ ᱧᱚᱜ ᱠᱟᱛᱮᱜ ᱨᱚᱦᱚᱭ ᱜᱤᱲᱤ ᱦᱩᱭ ᱠᱟᱱ ᱛᱟᱦᱮᱱᱟ ᱛᱚ᱾
ᱦᱮᱸ ᱦᱮᱸ᱾
ᱛᱟᱦᱚᱞᱮ ᱠᱷᱟᱱ ᱫᱚ ᱚᱱᱟ ᱠᱚᱫᱚ ᱟᱹᱣᱨᱤ ᱢᱟᱨᱟᱝ ᱚᱜᱼᱟ᱾
ᱦᱮᱸ ᱦᱮᱸ᱾
ᱩᱸ ᱛᱟᱦᱞᱮ
ᱟᱫᱚ ᱛᱟᱦᱚᱞᱮ ᱞᱟᱹᱭ ᱫᱟᱞᱤᱧ ᱛᱤᱱᱟᱹᱜ ᱜᱟᱱ ᱵᱟᱹᱫᱽ ᱵᱤᱱ ᱪᱟᱥᱮᱫ-ᱟ?
ᱪᱟᱥ ᱫᱚ ᱞᱟᱹᱭ ᱛᱮᱫᱚ ᱢᱟᱱᱮ ᱟᱹᱰᱤ ᱜᱟᱱ ᱜᱮ ᱚᱱᱠᱟ ᱢᱟ ᱵᱟᱹᱫᱽ ᱢᱟ ᱢᱮᱱᱟᱜᱼᱟ᱾ ᱟᱫᱚ ᱦᱟᱸᱜ
ᱦᱮᱸ ᱦᱮᱸ᱾
ᱱᱚᱜ-ᱚᱭ ᱜᱟᱪᱷᱤ ᱠᱚᱜᱮ ᱛᱤᱱᱟᱹᱜ ᱜᱟᱱ ᱠᱩᱞᱟᱹᱜ ᱠᱟᱱᱟ, ᱚᱱᱠᱟ ᱞᱮᱠᱟ ᱦᱟᱸᱜ ᱤᱭᱟᱹᱭ ᱦᱩᱭᱩᱜᱼᱟ᱾
ᱟᱪᱪᱷᱟ᱾
ᱨᱚᱦᱚᱭ ᱦᱩᱭᱩᱜᱼᱟ᱾
ᱚᱱᱠᱟ ᱦᱤᱥᱟᱹᱵ ᱠᱚᱛᱮ ᱵᱟᱟᱹᱵᱤᱱ ᱮᱢ ᱠᱟᱜᱼᱟ ᱥᱮ, ᱡᱚᱛᱚ ᱵᱚᱨᱥᱚ ᱛᱤᱱᱟᱹᱜ ᱮᱢ ᱦᱩᱭᱩᱜ ᱚᱱᱠᱟ ᱵᱟ
ᱦᱳᱭ ᱦᱳᱭ ᱟᱫᱚ ᱚᱱᱠᱟ ᱞᱮᱠᱟ ᱫᱚ ᱢᱟᱱᱮ ᱱᱤᱭᱟᱹ ᱵᱟᱨ ᱫᱚ ᱯᱳᱭᱞᱚ ᱨᱮ ᱚᱱᱠᱟ ᱫᱟᱜ ᱠᱚ ᱵᱟᱭ ᱫᱟᱜ-ᱮᱫ ᱛᱟᱦᱮᱱᱟ ᱛᱚ ᱛᱟᱦᱚᱞᱮ ᱚᱱᱠᱟ ᱞᱮᱠᱟ ᱫᱟ ᱜᱤᱰᱤ ᱵᱟᱝ ᱦᱩᱭᱠ ᱛᱚᱠᱷᱚᱱ ᱫᱚ ᱛᱚᱠᱷᱟᱱ ᱫᱚ ᱢᱚᱱᱮ ᱦᱩᱭᱩᱜ ᱠᱟᱱ ᱛᱟᱦᱮᱱᱟᱭ ᱫᱟᱜᱟᱭ ᱥᱮ ᱵᱟᱝ᱾ ᱛᱟᱦᱞᱮ ᱠᱷᱟᱱ ᱫᱚ ᱟᱫᱚ ᱩᱱᱟᱹᱜ ᱜᱟᱱ ᱫᱚ ᱡᱩᱫᱤ ᱵᱟᱝ ᱦᱩᱭ ᱠᱟᱱᱟ᱾
ᱟᱪᱪᱷᱟ ᱟᱪᱪᱷᱟ ᱟᱪᱪᱷᱟ᱾
ᱦᱮᱸ᱾
ᱩᱱᱟᱹᱜ ᱜᱟᱱ ᱜᱤᱰᱤ ᱵᱟᱝ ᱦᱩᱭ ᱠᱟᱱᱟ ᱮᱠᱫᱚᱢ ᱛᱟᱦᱚᱞᱮ ᱠᱷᱟᱱ ᱫᱚ ᱠᱚᱢᱚᱜ ᱡᱩᱫᱤ ᱠᱚᱢᱚᱜᱼᱟ ᱡᱩᱫᱤ ᱵᱟᱫᱽ ᱠᱚ ᱵᱟᱝ ᱤᱭᱟᱹᱜ-ᱟ᱾
ᱦᱳᱭ ᱟᱫᱚ ᱠᱚᱢᱚᱜ ᱠᱷᱟᱡ ᱫᱚ ᱚᱱᱠᱟ ᱧᱮᱞ ᱦᱩᱭᱩᱜᱼᱟ ᱡᱟᱦᱟᱸᱭ ᱠᱚᱣᱟᱜ᱾ ᱚᱱᱠᱟ ᱢᱤᱫ ᱵᱟᱨ ᱦᱚᱲᱟᱜ ᱫᱚ ᱡᱟᱹᱥᱛᱤᱜ ᱛᱟᱠᱚ ᱜᱮᱭᱟ ᱦᱟᱸᱜ᱾ ᱟᱫᱚ ᱩᱱᱠᱩ ᱠᱚᱣᱟᱜ ᱜᱮ ᱚᱱᱟ ᱠᱚ ᱞᱟᱜᱟᱣ ᱦᱩᱭᱩᱟᱜ ᱦᱟᱸᱜ᱾
ᱟᱪᱪᱷᱟ ᱟᱪᱪᱷᱟ ᱟᱪᱪᱷᱟ᱾᱾
ᱮᱠᱟᱞ᱾
ᱟᱫᱚ ᱠᱟᱛᱷᱟ ᱠᱚ ᱱᱤᱭᱟᱹ ᱜᱮ ᱡᱮ ᱛᱤᱥ ᱠᱚ ᱟᱵᱚ ᱤᱭᱟᱹ ᱠᱮᱞᱟᱥ ᱠᱚ ᱛᱟᱵᱚ ᱥᱴᱟᱴᱚᱜ ᱠᱟᱱᱟ ᱟᱵᱚᱣᱟᱜ᱾
ᱟᱫᱚ ᱦᱚᱜ-ᱚᱭ ᱛᱚ ᱠᱞᱟᱥ ᱠᱚᱦᱚ ᱟᱫᱚ ᱱᱚᱜ-ᱚᱭ ᱪᱟᱥ ᱠᱚ ᱵᱟᱝ ᱯᱩᱨᱟᱣ ᱞᱮᱱᱠᱷᱟᱱ ᱫᱚ ᱦᱟᱸᱜ ᱟᱫᱚ ᱤᱧ ᱦᱚ ᱵᱟᱹᱧ ᱪᱟᱞᱟᱣ ᱫᱟᱲᱮᱭᱟᱜ ᱠᱟᱱᱟ᱾
ᱟᱪᱪᱷᱟ ᱟᱪᱪᱷᱟ᱾
ᱦᱳᱭ᱾
ᱪᱟᱥ ᱠᱚ ᱯᱩᱨᱟᱹᱣ ᱠᱟᱛᱮ ᱜᱮᱵᱤᱱ ᱦᱤᱡᱩᱜ-ᱟ ᱵᱟᱝ?
ᱮᱠᱟᱞ ᱮᱠᱟᱞ ᱦᱛᱭ᱾
ᱦᱮᱸ ᱱᱤᱛᱚᱜ ᱫᱚ ᱮᱠᱡᱟᱢ ᱠᱚᱦᱚᱸ ᱪᱟᱵᱟ ᱩᱛᱟᱹᱨ ᱠᱟᱱᱟ ᱱᱟᱦᱟᱜ᱾
ᱦᱳᱭ ᱦᱳᱭ ᱾
ᱪᱟᱵᱟ ᱩᱛᱟᱹᱨ ᱫᱚ ᱵᱟᱝ ᱢᱟᱱᱮ ᱪᱟᱵᱟ ᱟᱠᱟᱣᱱᱟ ᱟᱨᱦᱚ ᱱᱤᱛ ᱛᱚ ᱛᱚ ᱮᱠᱡᱟᱢ ᱞᱟᱜᱤᱫ ᱛᱮ ᱟᱨᱚ ᱯᱚᱨᱮᱨ ᱵᱚᱪᱚᱨ ᱱᱟᱜ ᱤᱱᱟ ᱯᱚᱨᱮᱨ ᱵᱚᱪᱷᱚᱨ ᱫᱚ ᱵᱟᱝ ᱾ ᱦᱳᱭ ᱤᱝᱠᱟᱹ ᱢᱟᱱᱮ ᱰᱤᱥᱮᱢᱵᱚᱨ ᱚᱝᱠᱟ ᱾
ᱦᱳᱭ ᱦᱳᱭ ᱾
ᱟᱫᱚ ᱱᱤᱛᱚᱜ ᱫᱚ ᱴᱷᱤᱠ ᱜᱮᱭᱟ ᱪᱟᱥ ᱠᱚᱦᱚᱸ ᱪᱷᱩᱴᱟᱹᱣ ᱵᱟᱲᱟ ᱵᱤᱱ ᱮᱠᱫᱚᱢ ᱾ ᱪᱟᱥ ᱠᱚᱨᱮ ᱯᱩᱨᱟᱹ ᱮᱠᱫᱚᱢ ᱪᱟᱵᱟ ᱠᱟᱜ ᱵᱤᱱ ᱾
ᱮᱠᱟᱞ ᱮᱠᱟᱞ ᱚᱱᱟᱜᱮ ᱢᱚᱱᱮ ᱫᱚ ᱦᱩᱭ ᱠᱟᱱ ᱱᱚᱜᱼᱚᱭ ᱾
ᱪᱮᱫ ᱛᱮ ᱢᱟᱱᱮ ᱤᱭᱟᱹ ᱠᱚ ᱤᱭᱟᱹ ᱦᱩᱭᱱᱟ ᱚᱱᱟ ᱴᱟᱠᱴᱟᱨ ᱛᱮᱜᱮ?
ᱦᱳᱭ ᱦᱳᱭ ᱥᱤ ᱠᱚᱫᱚ ᱮᱠᱷᱚᱱ ᱫᱚ ᱴᱟᱠᱴᱟᱨ ᱛᱮ ᱮᱠᱷᱚᱱ ᱫᱚ ᱚᱝᱠᱟ ᱰᱟᱝᱨᱤ ᱠᱚᱫᱚ ᱵᱟᱹᱱᱩᱜ ᱠᱚᱣᱟ ᱛᱚ ᱠᱷᱟᱱ ᱫᱚ ᱡᱷᱚᱛᱚ ᱴᱨᱟᱠᱴᱟᱨ ᱯᱟᱣᱟᱨ ᱴᱤᱞᱟᱨ ᱠᱚᱛᱮ ᱜᱮ ᱥᱤ ᱠᱚᱫᱚ ᱦᱩᱭᱩᱜ ᱠᱟᱱᱟ᱾
ᱦᱮᱸ ᱦᱮᱸ ᱦᱮᱸ ᱾
ᱮᱠᱷᱚᱱ ᱫᱚ ᱰᱟᱝᱨᱤ ᱠᱟᱫᱚ ᱮᱠᱟᱞ ᱮᱠᱟᱞ ᱜᱮ ᱵᱟᱹᱱᱩᱜ ᱞᱮᱠᱟ ᱜᱮ ᱾
ᱟᱪᱪᱷᱟ ᱟᱪᱪᱷᱟ ᱟᱪᱪᱷᱟ᱾ ᱟᱨ ᱵᱟ. ᱫ ᱠᱚᱨᱮ ᱜᱚᱴᱟ ᱜᱮ ᱫᱟᱜ ᱠᱚ ᱢᱮᱱᱟᱜ ᱠᱟᱫᱟ ᱯᱩᱨᱟᱹ ᱾
ᱦᱳᱭ ᱦᱳᱭ ᱵᱟᱹᱫᱽ ᱠᱚᱨᱮ ᱫᱚ ᱜᱚᱴᱟ ᱜᱮ ᱫᱟᱜ ᱦᱳᱭ ᱦᱳᱭ ᱟᱫᱚ ᱤᱧᱟᱹᱜ ᱟᱞᱮᱭᱟᱜ ᱫᱚ ᱚᱝᱠᱟ ᱤᱭᱟᱹ ᱠᱚᱜᱮ ᱟᱹᱣᱨᱤ ᱢᱟᱨᱟᱝᱚᱜ ᱠᱷᱟᱹᱛᱤᱨ ᱛᱮ ᱞᱟᱦᱟᱥᱮᱫ ᱦᱚᱸ ᱡᱟᱦᱟᱸ ᱵᱟᱹᱠᱤ ᱢᱮᱱᱟᱜ ᱵᱟᱹᱫ ᱠᱚ ᱚᱱᱟᱠᱩ ᱤᱭᱟᱹ ᱨᱚᱦᱚᱭ ᱵᱟᱝ ᱜᱟᱱᱚᱜ ᱠᱟᱱᱟ᱾
ᱦᱩᱸ ᱦᱩᱸ ᱦᱩᱸ ᱾
ᱟᱨ ᱠᱤᱪᱷᱩ ᱫᱤᱱ ᱢᱟᱱᱮ ᱟᱨ ᱢᱤᱜ ᱦᱟᱯᱛᱟ ᱞᱮᱠᱟ ᱞᱟᱜᱟᱜᱼᱟ ᱚᱱᱟ ᱠᱚ ᱢᱟᱨᱟᱝᱼᱚᱜ ᱛᱮ ᱛᱚᱵᱮ ᱠᱷᱟᱱ ᱦᱟᱸᱜ ᱟᱨᱚ ᱚᱱᱟ ᱠᱚᱦᱚᱸ ᱨᱚᱦᱚᱭ ᱜᱟᱱᱚᱜᱼᱟ᱾
ᱟᱪᱪᱷᱟ ᱟᱪᱪᱷᱟ ᱾
ᱟᱪᱪᱷᱟ ᱟᱪᱪᱷᱟ ᱦᱳᱭ ᱾
ᱟᱫᱚ ᱤᱭᱟᱹ ᱦᱚᱸ ᱤᱨᱚᱜ ᱡᱚᱠᱷᱚᱱ ᱦᱚᱸ ᱢᱮᱥᱤᱱ ᱛᱮ ᱾
ᱦᱳᱭ, ᱟᱫᱚ ᱤᱨᱚᱜ ᱠᱚᱫᱚ ᱮᱠᱷᱚᱱ ᱫᱚ ᱱᱚᱝᱠᱟ ᱠᱟᱱᱟ ᱢᱟᱱᱮ ᱦᱚᱲ ᱠᱚ ᱡᱩᱫᱤ ᱧᱟᱢᱚᱜ ᱠᱟᱱᱟ ᱛᱟᱦᱚᱞᱮ ᱠᱷᱟᱱ ᱫᱚ ᱦᱟᱸᱜ ᱦᱚᱲ ᱛᱮᱜᱮ ᱾ ᱦᱚᱲ ᱫᱟᱨᱟᱭ ᱛᱮ ᱠᱟᱹᱢᱤ ᱪᱚᱭ ᱦᱩᱭᱩᱜᱼᱟ ᱾ ᱟᱨ ᱡᱩᱫᱤ ᱦᱟᱜ ᱵᱟᱠᱚ ᱧᱟᱢᱚᱜᱼᱟ ᱛᱚᱠᱷᱚᱱ ᱫᱚ ᱢᱮᱥᱤᱱ ᱜᱮ ᱞᱟᱜᱟᱣ ᱦᱩᱭᱩᱜᱼᱟ᱾
ᱦᱮᱸ ᱦᱮᱸ ᱾
ᱛᱟᱦᱚᱞᱮ ᱟᱢ ᱫᱚ ᱱᱤᱛᱚᱜ ᱫᱚ ᱪᱮᱫ ᱠᱚᱢ ᱪᱤᱠᱟᱹᱭᱮᱜᱼᱟ? ᱦᱳᱭ ᱦᱳᱭ ᱾
ᱦᱮᱸ ᱾ ᱟᱹᱞᱤᱧ ᱫᱚ ᱱᱚᱜᱼᱚᱭ ᱛᱚ ᱜᱚᱝᱠᱮ ᱜᱤᱛᱤᱡ ᱠᱟᱛᱮᱜ ᱟᱹᱵᱤᱱ ᱥᱟᱞᱟᱜ ᱜᱮ ᱜᱚᱞᱯᱚ ᱦᱩᱭᱩᱜ ᱠᱟᱱᱟ᱾
ᱟᱪᱪᱷᱟ ᱟᱪᱪᱷᱟ ᱟᱹᱰᱤ ᱱᱟᱜ ᱦᱳᱭ ᱾ ᱚᱠᱛᱚ ᱠᱚᱦᱚᱸ ᱚᱝᱠᱟ ᱞᱮᱠᱟ ᱵᱟᱝ ᱧᱟᱢᱚᱜ ᱠᱟᱱᱟ ᱛᱚ ᱨᱚᱯᱚᱲ ᱨᱮᱱᱟᱜ ᱾
ᱦᱳᱭ ᱦᱳᱭ ᱦᱳᱭ ᱾
ᱮᱠᱟᱞ ᱮᱠᱟᱞ ᱦᱳᱭ ᱾
ᱟᱹᱞᱤᱧ ᱦᱚᱸ ᱚᱲᱟᱜ ᱥᱮᱱ ᱫᱚ ᱵᱟᱹᱱᱩᱜ ᱟᱠᱟᱫ ᱞᱤᱧᱟᱹ᱾
ᱟᱪᱪᱷᱟ ᱟᱪᱪᱷᱟ ᱾
ᱱᱚᱜᱼᱚᱭ ᱦᱳᱥᱴᱮᱞ ᱥᱮᱱ ᱜᱮ ᱦᱮᱡ ᱦᱩᱭ ᱟᱠᱟᱱᱟ᱾
ᱦᱳᱭ ᱦᱳᱭ ᱾
ᱟᱫᱚ ᱠᱮᱞᱟᱥ ᱠᱷᱚᱱ ᱦᱟᱸᱜ ᱥᱴᱟᱴ ᱥᱴᱟᱴᱚᱜ ᱠᱟᱱᱟ ᱛᱚ, ᱟᱫᱚ ᱦᱮᱡ ᱦᱩᱭ ᱠᱟᱱᱟ᱾
ᱟᱪᱪᱷᱟ ᱟᱪᱪᱷᱟ ᱟᱹᱰᱤ ᱱᱟᱯᱟᱭ, ᱤᱧ ᱦᱚᱸ ᱱᱚᱜᱼᱚᱭ ᱦᱟᱸᱜ ᱪᱟᱥ ᱠᱟᱹᱢᱤ ᱠᱚ ᱯᱚᱨᱣᱟᱹ ᱞᱮᱱᱠᱷᱟᱱ ᱜᱮ ᱠᱞᱟᱥ ᱠᱚ ᱮᱦᱚᱵ ᱦᱩᱭᱩᱜᱼᱟ᱾
ᱦᱮᱸ, ᱦᱮᱸ ᱦᱮᱸ ᱦᱮᱸ ᱱ ᱱᱛᱮ
ᱪᱟᱥ ᱴ
ᱦᱳᱭ ᱦᱳᱭ,
ᱛᱟᱜᱞᱮ ᱱᱚᱛᱮ ᱛᱚ ᱦᱤᱡᱩᱜᱵᱤᱱ ᱟᱨᱠᱤ,
ᱮᱠᱟᱞ ᱮᱠᱟᱞ ᱦᱚᱭ,
ᱦᱮᱸ, ᱟᱨ ᱪᱮᱫ ᱠᱚ ᱩᱛᱩ ᱦᱩᱭ ᱞᱮᱱᱟ ᱛᱮᱦᱮᱧ ᱫᱚ ᱜᱚᱢᱠᱮ?
ᱩᱛᱩ ᱫᱚ ᱱᱚᱜᱼᱚᱭ ᱛᱚ, ᱡᱮ ᱛᱮᱦᱮᱧ ᱫᱚ ᱢᱤᱫᱴᱟᱝ ᱫᱮᱥᱤ ᱥᱤᱢ ᱜᱚᱡ ᱦᱩᱭ ᱞᱮᱱᱟ, ᱮᱠᱷᱚᱱ ᱫᱚ ᱱᱚᱜᱼᱚᱭ ᱠᱟᱹᱢᱤ ᱞᱟᱸᱜᱟ ᱛᱮ ᱟᱫᱚ ᱚᱱᱠᱟ, ᱤᱭᱟᱹ ᱠᱚ ᱢᱟᱱᱮ ᱵᱷᱟᱜᱮ ᱧᱚᱜ ᱵᱟᱝ ᱡᱚᱢ ᱞᱮᱠᱷᱟᱱ ᱦᱚᱸ ᱦᱚᱲᱢᱚ ᱨᱮ ᱫᱟᱲᱮ ᱠᱚ ᱵᱟᱝ ᱵᱩᱡᱷᱟᱹᱜᱼᱟ᱾ ᱚᱱᱟᱦᱚ ᱡᱩᱫᱤ ᱛᱮ ᱛᱮᱦᱮᱧ ᱫᱚ ᱢᱤᱫᱴᱟᱝ ᱚᱲᱟᱜ ᱠᱚᱨᱮ ᱥᱤᱢ ᱠᱚ ᱦᱮᱱᱟᱜ ᱠᱚᱜᱮᱭᱟ ᱚᱱᱟᱛᱮ ᱢᱤᱫᱴᱟᱝ ᱫᱮᱥᱤ ᱥᱤᱢ ᱜᱚᱡ ᱦᱩᱭ ᱮᱱᱟ᱾
ᱫᱮᱥᱤ ᱥᱤᱢ ᱵᱤᱱ ᱡᱚᱢ ᱠᱮᱜᱼᱟ, ᱟᱹᱰᱤ ᱱᱟᱯᱟᱭ ᱠᱟᱛᱷᱟ ᱫᱚ᱾
ᱦᱳᱭ ᱦᱳᱭ, ᱮᱠᱟᱞ ᱮᱠᱟᱞ ᱦᱚᱭ᱾ ᱢᱟᱱᱮ ᱟᱹᱰᱤ ᱫᱤᱱ ᱚᱱᱠᱟ ᱵᱟᱝ ᱡᱚᱢ ᱦᱩᱭᱠᱟᱱ ᱛᱟᱦᱮᱱᱟ᱾ ᱦᱳᱭ ᱦᱳᱭ,
ᱦ ᱦ ᱫᱮᱥᱤ ᱥᱤᱢ ᱫᱚ ᱫᱮᱥᱤ ᱥᱤᱢ ᱫᱚ ᱥᱤᱵᱤᱞ ᱜᱮᱭᱟ ᱠᱚ ᱦᱮᱸᱥᱮ᱾
ᱦᱳᱭ ᱦᱳᱭ, ᱟᱨ ᱱᱚᱣᱟ ᱪᱟᱥ ᱨᱮ, ᱢᱟᱱᱮ ᱮᱠᱷᱟᱱ ᱫᱚ ᱦᱳᱭ ᱦᱳᱭ
ᱦᱮᱸ
ᱠᱟᱹᱢᱤ ᱞᱟᱸᱜᱟ ᱢᱟᱱᱮ ᱡᱚᱢ ᱠᱚᱦᱚᱸ ᱟᱹᱰᱤ ᱢᱚᱸᱡᱽ ᱜᱮ ᱵᱩᱡᱷᱟᱹᱜ ᱠᱟᱱᱟ᱾
ᱦᱮᱸ ᱦᱮᱸ,
ᱮᱠᱟᱞ
ᱞᱮᱠᱟ ᱡᱚᱢ ᱵᱟᱝ ᱦᱩᱭᱩᱜᱼᱟ, ᱛᱟᱦᱚᱞᱮ ᱠᱷᱟᱱ ᱫᱚ ᱦᱚᱲᱢᱚ ᱨᱮᱦᱚᱸ ᱫᱟᱲᱮ ᱠᱚ ᱵᱟᱭ ᱵᱩᱡᱷᱟᱹᱜᱼᱟ᱾
ᱦᱮᱸ ᱾ ᱟᱫᱚ ᱜᱚᱝᱠᱮ ᱟᱵᱚᱣᱟᱜ ᱮᱰᱢᱤᱥᱚᱱ ᱠᱚ ᱛᱤᱥᱠᱨᱮᱠᱚ ᱢᱟᱥᱴᱟᱨᱚᱜᱼᱟ?
ᱟᱫᱚ ᱦᱟᱸᱜ ᱚᱱᱟ ᱠᱚᱫᱚ ᱟᱹᱣᱨᱤ ᱠᱚ ᱞᱟᱹᱭᱟᱛᱚ ᱚᱱᱠᱟ ᱞᱮᱠᱟ ᱫᱚ ᱦᱟᱸᱜ, ᱛᱤᱥ ᱠᱚ ᱞᱟᱹᱭᱮᱫᱼᱟ ᱦᱟᱸᱜ,
ᱛᱤᱥ ᱠᱚᱨᱮ ᱠᱷᱚᱱ ᱥᱴᱟᱨᱴᱚᱜ ᱠᱟᱱᱟ ᱛᱚ ᱟᱹᱰᱤ ᱫᱤᱱ ᱦᱩᱭᱱᱟ ᱛᱚ᱾
ᱦᱳᱭ ᱦᱳᱭ,
ᱦᱮᱸ ᱥᱮ ᱵᱟᱝ, ᱱᱚᱣᱟ ᱢᱟᱥᱚ ᱯᱩᱨᱟᱹ ᱪᱟᱵᱟᱭᱱᱟ ᱛᱚ
ᱦᱳᱭ ᱟᱫᱚ ᱦᱟᱸᱜ ᱛᱤᱥ ᱠᱚ ᱞᱟᱹᱭᱮᱫ ᱛᱟᱵᱚᱱᱟ ᱚᱱᱟᱜᱮ,
ᱮᱠᱡᱟᱢ ᱛᱤᱨᱮ ᱛᱤᱥ ᱪᱟᱵᱟᱣ ᱠᱟᱱᱟ ᱦᱟᱱᱮ, ᱮᱜᱟᱨᱚ ᱵᱟᱨᱚ ᱛᱟᱨᱤᱠ,
ᱦᱳᱭ ᱦᱳᱭ,
ᱟᱨ ᱵᱮᱥ ᱦᱩᱭᱱᱟ ᱟᱴᱷᱨᱚ ᱢᱟᱱᱮ ᱫᱚ ᱚ ᱥᱟᱛᱮᱨᱚ ᱟᱴᱷᱮᱨᱚ ᱫᱤᱱ ᱦᱩᱭᱱᱟ
ᱦᱳᱭ ᱦᱳᱭ ᱦᱳᱭᱫᱚ ᱦᱳᱭ ᱜᱚᱫ ᱮᱱ ᱜᱮᱭᱟ
ᱟᱫᱚ ᱛᱤᱱᱟᱹᱜ ᱜᱟᱱ ᱵᱩᱡᱷᱟᱹᱣᱮᱜᱼᱟ ᱵᱤᱱ ᱯᱟᱲᱟᱜᱼᱟ ᱜᱚᱝᱠᱮ ᱮᱰᱢᱤᱥᱮᱱ ᱠᱚ, ᱴᱟᱠᱟ ᱠᱚᱨᱮ?
ᱟᱫᱚ ᱚᱱᱠᱟ ᱞᱮᱠᱟ ᱫᱚ ᱦᱟᱸᱜ ᱢᱟᱱᱮ ᱵᱟᱰᱟᱭ ᱠᱚᱫᱚ ᱵᱟᱹᱱᱩᱜᱼᱟ ᱟᱫᱚ ᱧᱮᱞ ᱦᱩᱭ ᱞᱮᱱ ᱜᱮ ᱛᱤᱱᱟᱹᱜ ᱜᱟᱱ ᱯᱟᱲᱟᱜ ᱠᱟᱱᱟ᱾
ᱦᱩᱸ ᱦᱩᱸ ᱢᱚᱱᱮ ᱦᱩᱭᱩᱜ ᱠᱟᱱᱟ ᱫᱤᱥ ᱛᱤᱜᱮ ᱯᱟᱲᱟᱜᱼᱟ ᱱᱤᱭᱟᱹ ᱵᱟᱨ᱾
ᱟᱫᱚ ᱪᱤᱠᱟᱹᱭᱟᱢ᱾ ᱞᱟᱜᱟᱜ ᱨᱮᱜᱮ ᱚᱱᱟ ᱛᱚ ᱮᱢᱚᱜ ᱵᱟᱲᱟᱜ ᱜᱮᱭᱟ᱾
ᱦᱮᱸ ᱞᱟᱦᱟ ᱵᱟᱨ ᱫᱚ ᱠᱤᱱᱛᱩ ᱤᱭᱟᱹ ᱟᱨᱠᱤ ᱮᱠᱡᱟᱢ ᱪᱟᱵᱟ ᱛᱚᱨᱟ ᱜᱮ ᱠᱤᱪᱷᱩ ᱫᱤᱱ ᱥᱮ ᱚᱱᱟ ᱯᱚᱨᱮᱨ ᱫᱤᱱ ᱜᱮ ᱦᱮᱡ ᱮᱱ᱾
ᱦᱳᱭ ᱦᱳᱭ᱾
ᱱᱳᱴᱤᱥ ᱡᱟᱦᱟᱸ
ᱦᱳᱭ ᱦᱳᱭ᱾
ᱟᱫᱚ ᱦᱟᱸᱜ ᱮᱢᱟ ᱠᱚ ᱦᱟᱸᱜ ᱚᱱᱟ ᱫᱚ᱾
ᱦᱩᱸ ᱦᱩᱸ᱾
ᱚᱱᱠᱟ ᱞᱟᱜᱟᱜ-ᱟ
ᱟᱫᱚ, ᱚᱱᱟ ᱠᱚᱦᱚᱸ ᱛᱟᱞᱟ ᱠᱚᱨᱮ ᱧᱮᱞ ᱵᱟᱲᱟᱭ ᱵᱤᱱ᱾ ᱮᱰᱢᱤᱥᱮᱱ ᱠᱚᱦᱚᱸ ᱡᱮ ᱛᱤᱥ ᱠᱚᱨᱮ ᱠᱷᱚᱱᱟᱜ ᱮᱰᱢᱤᱥᱚᱱ ᱠᱚ ᱮᱰᱢᱤᱥᱮᱱᱚᱜ ᱠᱟᱱᱟ᱾ ᱮᱠᱫᱚᱢ
ᱦᱳᱭ ᱦᱳᱭ, ᱦᱳᱭ
ᱚᱱᱟ ᱠᱚ ᱢᱤᱫ ᱫᱷᱟᱣ ᱯᱟᱨᱚᱢ ᱞᱮᱱᱠᱷᱟᱱ ᱟᱫᱚ ᱟᱹᱰᱤ ᱚᱥᱩᱵᱤᱫᱟ ᱨᱮ
ᱦᱳᱭ ᱦᱳᱭ ᱟᱨᱮ ᱵᱚᱭᱦᱟ ᱢᱟ ᱛᱟᱦᱚᱞᱮ ᱱᱤᱛᱚᱜ ᱱᱚᱝᱠᱟ ᱜᱮᱞᱟᱝ ᱠᱟᱛᱷᱟ ᱜᱟᱯᱟ ᱥᱮᱱ ᱜᱟᱯᱟ ᱢᱮᱭᱟᱝ ᱥᱮᱱᱤᱧ ᱠᱚᱞᱟ ᱢᱟ ᱦᱟᱸᱜ, ᱚᱠᱛᱚ ᱠᱚ ᱧᱟᱢ ᱞᱮᱱᱠᱷᱟᱱ᱾
ᱴᱷᱤᱠ ᱴᱷᱤᱠ ᱜᱮᱭᱟ ᱵᱚᱭᱦᱟ ᱢᱟ ᱛᱟᱦᱚᱞᱮ ᱡᱚᱦᱟᱨ ᱜᱮ᱾